ᱦᱮ ᱦᱮᱞᱳ, ᱦᱮᱞᱳ, ᱦᱮᱞᱳ, ᱦᱮᱞᱳᱻ,
ᱦᱮᱞᱳ,
ᱵᱚᱭᱦᱟᱸ ᱟᱡᱚᱢᱚᱜ ᱠᱟᱱᱟ?
ᱨᱚᱲ ᱟᱡᱚᱢᱚᱜ
ᱦᱳᱭ ᱟᱸᱡᱚᱢᱚᱜ ᱠᱟᱱᱟ ᱟᱨ ᱵᱚᱭᱦᱟ ᱛᱟᱦᱞᱮ ᱪᱮᱫ ᱞᱮᱠᱟ ᱦᱮᱱᱟᱢᱟ?
ᱛᱮ ᱤᱧᱟᱹᱜ, ᱦᱮᱸ ᱟᱢᱟᱠ
ᱦᱳᱭ ᱟᱸᱡᱚᱢᱮᱜ ᱜᱤᱭᱟᱹᱧ ᱵᱚᱭᱦᱟ ᱾ ᱢᱟ ᱛᱚᱵᱮ ᱠᱷᱟᱱ ᱮᱛᱚᱵ ᱦᱩᱭ ᱞᱮᱱ ᱜᱤ? ᱵᱚᱭᱦᱟ ᱛᱟᱞᱮ,
ᱦᱳᱭ ᱦᱳᱭ,
ᱟᱢ ᱥᱮᱫ ᱨᱮᱱᱟᱜ ᱦᱚᱭ ᱦᱸᱥᱤᱫ ᱠᱚ ᱪᱮᱫ ᱞᱮᱠᱟ ᱢᱮᱱᱟᱜ-ᱟ ᱪᱟᱥᱵᱟᱥ ᱠᱚ ᱪᱮᱫ ᱞᱮᱠᱟ ᱦᱳᱭᱳᱜ ᱠᱟᱱᱟ ᱫᱟ ᱵᱚᱞᱮ ᱮᱢ ᱞᱟᱹᱭ,
ᱦᱳᱭ ᱟᱞᱮ ᱥᱮᱫ ᱢᱟ ᱱᱤᱭᱟᱹ ᱜᱷᱟᱹᱲᱤ ᱢᱟ ᱫᱟᱜ ᱡᱟᱹᱲᱤ ᱞᱟᱠ ᱟᱨᱟᱢᱵᱚ ᱠᱟᱫᱟ ᱠᱚ ᱵᱟᱹᱭ ᱵᱟᱹᱭᱛᱮ ᱠᱷᱟᱱ ᱠᱟᱹᱢᱤ ᱠᱚ, ᱠᱷᱟᱴᱟᱣ ᱤᱫᱤ ᱦᱳᱭᱳᱜ ᱠᱟᱱᱟ ᱱᱚᱝᱠᱟ ᱪᱟᱞᱟᱜ ᱠᱟᱱᱟ, ᱟᱯᱮ ᱥᱮᱫ ᱜᱮ ᱚᱠᱟ ᱞᱮᱠᱟ ᱦᱟᱸᱜ?
ᱦᱳᱭ ᱵᱚᱭᱦᱟ ᱟᱞᱮᱥᱮᱫ ᱦᱚ ᱚᱝᱠᱟ ᱜᱮ, ᱫᱟᱜ ᱡᱟᱹᱲᱤ ᱢᱟᱭ ᱮᱦᱚᱵ ᱠᱟᱜ ᱫᱚᱢᱮ ᱜᱮ ᱫᱟᱜ ᱢᱟᱛᱚᱭ ᱡᱟᱹᱲᱤᱫᱟ ᱟᱲᱟᱜ ᱠᱷᱚᱱ ᱫᱚ ᱩᱰᱩᱝ ᱵᱟᱝ ᱜᱟᱱᱚᱜ ᱠᱟᱱᱟ ᱾ ᱪᱟᱥ ᱠᱚ ᱦᱚᱸ ᱮᱛᱚᱦᱚᱵ ᱠᱟᱱᱟ ᱪᱟᱥᱵᱟᱥ ᱫᱚ, ᱟᱫᱚ ᱟᱹᱻ ᱟᱠᱷᱚᱨ ᱠᱚ ᱜᱮ ᱵᱟᱝ ᱦᱩᱭ ᱤᱫᱤᱜ ᱠᱟᱱᱟ ᱵᱟᱝ ᱦᱟᱨᱟᱜ ᱠᱟᱱᱟ, ᱛᱚᱞᱟ ᱠᱚᱜᱮ, ᱟᱠᱷᱚᱨ ᱢᱟ ᱟᱠᱷᱚᱨ ᱮᱢ ᱦᱳᱭ ᱟᱠᱟᱱ ᱜᱮᱭᱟ ᱢᱮᱱᱠᱷᱟᱱ ᱵᱟᱝ ᱦᱟᱨᱟᱜ ᱠᱟᱱᱟ ᱚᱱᱟ ᱠᱷᱟᱹᱛᱤᱨ, ᱟᱸ ᱪᱟᱥᱵᱟᱥ ᱦᱚᱸ ᱵᱤᱞᱚᱢᱚᱜ ᱠᱟᱱᱟ ᱠᱷᱟᱹᱛᱤᱨ, ᱚᱱᱛᱮ ᱢᱟ ᱵᱟᱨ ᱥᱤᱡᱤᱱ ᱜᱮ ᱪᱟᱥ ᱫᱚ ᱦᱳᱭᱳᱜ ᱜᱮᱭᱟ, ᱫᱷᱚᱨᱚᱢ ᱵᱚᱨᱥᱚ ᱠᱟᱹᱭᱟᱹ ᱟᱨᱠᱤ,
ᱦᱳᱭ ᱠᱷᱟᱱ ᱟᱞᱮ ᱥᱮᱜ ᱦᱚᱸ ᱚᱝᱠᱟ ᱜᱮ ᱵᱟᱨ ᱥᱮᱫ ᱜᱮ ᱵᱟᱨ ᱫᱷᱟᱣ ᱜᱮ ᱪᱟᱥ ᱫᱚ ᱦᱳᱭᱳᱜ-ᱟ ᱠᱷᱟᱱ ᱾ ᱢᱤᱫ ᱫᱷᱟᱣ ᱨᱮ ᱚᱱᱟ ᱟᱨᱟᱜ ᱦᱳᱲᱳ ᱠᱚ ᱞᱟᱹᱭᱟᱜ ᱠᱟᱱᱟ ᱠᱚ, ᱟᱨ ᱢᱤᱫ ᱫᱷᱟᱣ ᱫᱚ ᱚᱱᱟ ᱯᱳᱸᱰ ᱦᱚᱲᱳ ᱠᱷᱟᱱ, ᱥᱟᱨᱟ ᱟᱲᱟᱜ ᱦᱳᱲᱳ ᱨᱮᱱᱟᱜ ᱡᱮᱢᱚᱱ ᱫᱚ ᱧᱩᱛᱩᱢ ᱢᱮᱱᱟᱜ ᱠᱟᱫᱟ, ᱥᱚᱨᱱᱚ ᱢᱮᱱᱟᱜ ᱠᱟᱫᱟ ᱫᱷᱚᱱᱚᱨᱟᱡᱽ ᱢᱮᱱᱟᱜ ᱠᱟᱫᱟ ᱾ ᱟᱨ ᱯᱳᱸᱰ ᱦᱳᱲᱳ ᱡᱟᱦᱟ ᱫᱚ ᱞᱟᱹᱭᱟᱜ ᱠᱟᱱᱟ ᱚᱱᱟ ᱨᱮᱭᱟᱜ ᱫᱚ ᱥᱮᱢᱟᱹ ᱥᱨᱤ ᱠᱚ ᱢᱮᱱᱟᱜ ᱟᱠᱟᱫᱟ ᱦᱟᱡᱟᱨ ᱫᱚᱥ ᱠᱚ ᱢᱮᱱᱟᱜ ᱟᱠᱟᱫᱟ ᱡᱩᱵᱨᱟᱡᱽ ᱠᱚ ᱢᱮᱱᱟᱜ ᱠᱟᱫᱟ ᱥᱟᱞ ᱟᱯᱮ ᱥᱮᱫ ᱚᱠᱟ ᱞᱮᱠᱟ ᱱᱚᱣᱟ ᱦᱳᱲᱳ ᱠᱚᱫᱚ ᱦᱟᱸᱜ?
ᱳᱭ ᱟᱞᱮ ᱥᱮᱫ ᱫᱚ ᱫᱷᱚᱨᱚᱱ ᱵᱚᱨᱥᱟ ᱵᱟᱨᱭᱟ ᱜᱮ ᱪᱟᱥ ᱦᱩᱭᱩᱜ ᱜᱮᱭᱟ ᱾ ᱮᱱᱠᱷᱟᱱ ᱫᱚ ᱪᱟᱥᱵᱟᱥ ᱥᱮᱫ ᱫᱚ ᱤᱧᱫᱚ ᱵᱟᱹᱧ ᱥᱮᱱᱚᱜ ᱜᱮᱭᱟ ᱚᱱᱟ ᱠᱷᱟᱹᱛᱤᱨ ᱪᱟᱥᱵᱟᱥ ᱠᱷᱚᱱ ᱫᱚ ᱡᱚᱛᱚ ᱩᱱᱟᱹᱜ ᱫᱚ ᱩᱱᱟᱹᱜ ᱴᱷᱤᱠ ᱴᱷᱟᱠ ᱫᱚ ᱵᱟᱹᱧ ᱵᱟᱲᱟᱭ ᱜᱮᱭᱟ ᱛᱚᱵᱮ ᱠᱷᱟᱱ ᱮᱸ ᱟᱸᱡᱚᱢ ᱠᱟᱫᱟ ᱦᱟᱡᱟᱨ ᱫᱚᱥ ᱡᱟᱦᱟᱸ ᱠᱚ ᱞᱟᱹᱭᱟᱜ ᱠᱟᱱᱟ ᱚᱱᱟ ᱫᱚ ᱦᱟᱡᱟᱨ ᱫᱚᱥ ᱜᱮᱞᱮ ᱪᱟᱥ ᱜᱮᱭᱟ, ᱠᱷᱟᱱ ᱪᱩᱱᱱᱟᱹ ᱠᱟᱴᱷᱤ ᱫᱚ ᱠᱷᱩᱵ ᱠᱚᱢ ᱜᱮ ᱪᱟᱥ ᱦᱩᱭᱩᱜ-ᱟ ᱾ ᱟᱨ ᱩᱱᱟᱹᱜ ᱫᱚ ᱧᱩᱛᱩᱢ ᱫᱚ ᱦᱳᱲᱳ ᱨᱮᱱᱟᱜ ᱫᱚ ᱵᱟᱲᱟᱭ ᱵᱟᱹᱱᱩᱜ-ᱟ ᱾ ᱪᱟᱥᱵᱟᱥ ᱠᱚᱛᱚ ᱩᱱᱟᱹᱜ ᱠᱷᱩᱵ ᱠᱚᱢ ᱫᱚ ᱚᱞᱚᱜ ᱯᱟᱲᱦᱟᱣ ᱜᱤᱫᱽᱨᱟᱹ ᱫᱚ ᱪᱤᱠᱟᱹ ᱛᱤᱱᱟᱹᱜ ᱩᱱ ᱫᱚ ᱪᱟᱞᱟᱣ ᱫᱚ ᱵᱟᱝ ᱦᱩᱭᱩᱜ ᱜᱮ ᱪᱟᱥ ᱠᱚᱨᱮᱜ ᱫᱚ ᱾ ᱩᱸ ᱛᱟᱨᱯᱚᱨᱮ ᱵᱚᱭᱦᱟ ᱱᱚᱜ-ᱚᱭ ᱡᱮ ᱫᱟᱨᱮ ᱠᱚ ᱢᱟᱜ ᱮᱫᱟ ᱚᱱᱟ ᱵᱟᱠᱷᱨᱟ ᱛᱮ ᱵᱷᱟᱜᱮ ᱵᱷᱟᱜᱤ ᱫᱤᱠ ᱟᱨ ᱵᱟᱹᱲᱤᱡ ᱫᱤᱠ ᱪᱮᱫ ᱞᱮᱠᱟ ᱫᱤᱥᱚᱢ ᱦᱚᱲ ᱴᱷᱮᱱ ᱫᱤᱥ ᱦᱩᱫᱤᱥ ᱮᱢ ᱮᱢᱟ ᱠᱚᱣᱟ?
ᱦᱳᱭ ᱟᱠᱷᱟᱱ ᱧᱮᱞ ᱫᱚ ᱧᱮᱞᱚᱜ ᱠᱟᱱ ᱜᱮᱭᱟ ᱱᱟᱦᱟᱜ ᱫᱚᱢᱮ ᱜᱮ ᱫᱟᱨᱮ ᱠᱚ ᱢᱟᱜ ᱫᱟᱠᱚ ᱾ ᱟᱫᱚ ᱱᱚᱣᱟ ᱫᱟᱨᱮ ᱢᱟᱜ ᱨᱮᱢᱚ ᱠᱷᱟᱱ ᱟᱵᱚᱱᱟᱜ ᱜᱮ ᱵᱟᱹᱲᱤᱡ ᱜᱮ ᱠᱟᱱᱟ ᱾ ᱟᱫᱚ ᱡᱟᱦᱟᱸᱭ ᱠᱚᱠᱚ ᱢᱟᱜ ᱮᱫᱟ ᱠᱚ ᱥᱮ ᱡᱟᱦᱟᱸ ᱦᱟᱛᱟ ᱛᱮ ᱢᱟᱜᱚᱜ ᱠᱟᱱᱟ ᱟᱵᱟᱨ ᱡᱟᱦᱟᱸ ᱛᱤᱱᱟᱹᱜ ᱟᱵᱚ ᱨᱮᱱ ᱚᱱᱟ ᱜᱟᱶᱛᱟ ᱠᱚ ᱢᱮᱱᱟᱜ ᱠᱚ ᱛᱟᱵᱚᱱᱟ ᱥᱮ ᱥᱚᱨᱠᱟᱨ ᱛᱚᱨᱚᱯᱷ ᱠᱷᱚᱱᱟᱜ ᱡᱟᱦᱟᱸ ᱛᱤᱱᱟᱹᱜ ᱦᱚᱲ ᱢᱮᱱᱟᱜ ᱠᱚ ᱠᱷᱟᱱ ᱱᱩᱝᱠᱩ ᱚᱱᱟ ᱠᱚ ᱪᱟᱞᱟᱣ ᱠᱟᱛᱮᱫ ᱛᱚ ᱩᱱᱠᱩ ᱛᱚᱞᱟᱥ ᱠᱚ ᱦᱟᱛᱟ ᱦᱟᱛᱟᱣ ᱢᱟᱠᱚ ᱾ ᱡᱮ ᱫᱟᱨᱮ ᱪᱮᱫᱟᱜ ᱜᱮᱫᱚᱜ ᱠᱟᱱᱟ? ᱮᱥᱮ ᱠᱟᱨᱚᱱ ᱱᱚᱣᱟ ᱫᱟᱨᱮ ᱜᱮᱫ ᱞᱮᱠᱷᱟᱱ ᱫᱚ ᱟᱵᱚᱱᱟᱜ ᱜᱮ ᱚᱠᱥᱤᱡᱮᱱ ᱨᱮᱱᱟᱜ ᱜᱷᱟᱴᱛᱤ ᱦᱩᱭ ᱫᱟᱲᱮᱜ-ᱟ ᱾ ᱠᱷᱚᱛᱤ ᱢᱟ ᱟᱵᱚᱱᱟᱜ ᱦᱩᱭᱩᱜ ᱠᱟᱱ ᱜᱮᱭᱟ, ᱱᱚᱣᱟ ᱵᱤᱥᱥᱟᱢ ᱨᱮᱱᱟᱜ ᱢᱮᱫᱴᱮᱱ ᱵᱟᱹᱲᱤᱡ ᱚᱨᱥᱚᱝ ᱥᱮᱴᱮᱨᱚᱜ ᱠᱟᱱᱟ ᱛᱚ ᱚᱱᱟ ᱠᱷᱟᱹᱛᱤᱨ ᱜᱮ ᱾
ᱟᱫᱚ ᱚᱱᱟᱛᱮ ᱚᱱᱮ ᱤᱧᱟᱹᱜ ᱦᱚᱸ ᱢᱮᱱ ᱠᱟᱱᱟ ᱥᱮ ᱡᱚᱛᱚ ᱦᱚᱲᱟᱜ ᱜᱮ ᱢᱤᱫᱴᱟᱝ ᱟᱨᱫᱟᱥ ᱛᱟᱦᱮᱱ ᱠᱟᱱᱟ ᱱᱟᱝ ᱛᱟᱦᱞᱮ ᱠᱷᱟᱱ ᱱᱚᱣᱟ ᱪᱮᱛᱟᱱ ᱨᱮ ᱛᱩᱝᱠᱩ ᱛᱚᱞᱟᱥ ᱠᱚ ᱦᱟᱛᱟᱣ ᱢᱟᱠᱚ ᱥᱮ ᱠᱷᱳᱡᱽ ᱠᱷᱚᱵᱚᱨ ᱠᱚ ᱦᱟᱛᱟᱣ ᱢᱟᱠᱚ ᱾ ᱤᱱᱟᱹ ᱠᱟᱛᱷᱟ ᱜᱮ ᱾
ᱦᱳᱭ ᱾ ᱟᱫᱚ ᱟᱸ ᱫᱟᱨᱮ ᱢᱟᱜ ᱢᱟ ᱱᱟᱯᱟᱭ ᱡᱤᱱᱤᱥ ᱫᱚ ᱵᱟᱝ ᱠᱟᱱᱟ ᱢᱮᱱᱠᱷᱟᱱ ᱫᱟᱨᱮ ᱫᱚ ᱡᱟᱦᱟᱸ ᱫᱚ ᱵᱷᱟᱜᱤ ᱫᱤᱠ ᱫᱚ ᱦᱩᱭᱩᱜ ᱠᱟᱱᱟ ᱫᱟᱨᱮ ᱫᱚ ᱡᱟᱦᱟᱸ ᱫᱚ ᱚᱲᱟᱜ ᱵᱮᱱᱟᱣ ᱠᱷᱟᱹᱛᱤᱨ ᱫᱟᱨᱮ ᱫᱚᱵᱚᱱ ᱜᱮᱫ ᱫᱟᱲᱮᱜᱼᱟ ᱾ ᱛᱟᱯᱚᱨᱮ ᱦᱩᱭᱩᱜ ᱠᱟᱱᱟ ᱡᱟᱦᱟᱸ ᱫᱚ ᱥᱟᱦᱟᱱ ᱞᱟᱹᱜᱤᱫ ᱚᱱᱟ ᱠᱚ ᱠᱷᱟᱹᱛᱤᱨ ᱜᱮ ᱾ ᱢᱮᱱᱠᱷᱟᱱ ᱟᱫ ᱡᱟᱦᱟᱸ ᱫᱚ ᱵᱟᱹᱲᱛᱤ ᱡᱤ ᱡᱮᱸ ᱠᱟᱹᱢᱤ ᱨᱮᱫᱚ ᱡᱟᱦᱟᱱᱟᱜ ᱮᱴᱟᱜ ᱠᱟᱹᱢᱤ ᱠᱚᱨᱮ ᱫᱚ ᱡᱮᱢᱚᱱ ᱵᱟᱹᱲᱤᱡ ᱠᱟᱹᱢᱤ ᱠᱚᱨᱮ ᱫᱚ ᱫᱟᱨᱮ ᱫᱚ ᱵᱟᱵᱚᱱ ᱠᱮᱫ ᱠᱟᱛᱮ ᱡᱮᱢᱚᱱ ᱵᱟᱵᱚᱱ ᱞᱟᱜᱟᱣ ᱢᱟ ᱾ ᱟᱨ ᱫᱟᱨᱮ ᱫᱟᱨᱮ ᱫᱚ ᱫᱟᱨᱮ ᱠᱷᱚᱱᱜᱮ ᱟᱵᱚ ᱫᱚ ᱦᱚᱭ ᱥᱟᱦᱮᱸᱫ ᱠᱚ ᱡᱟᱦᱟᱸ ᱫᱚ ᱩᱸ ᱡᱚ ᱵᱤᱞᱤ ᱠᱚ ᱡᱟᱦᱟᱱᱟᱜ ᱠᱚᱵᱮᱱ ᱧᱟᱢ ᱮᱫᱟ ᱾ ᱫᱟᱨᱮ ᱡᱟᱛᱮ ᱫᱟᱨᱮ ᱡᱩᱫᱤ ᱵᱚᱱ ᱮᱸ ᱢᱟᱜ ᱢᱟ ᱢᱤᱫᱴᱟᱝ ᱡᱩᱫᱤ ᱫᱟᱨᱮ ᱵᱚᱱ ᱢᱟᱜ ᱢᱟ ᱵᱟᱨᱭᱟ ᱫᱟᱨᱮ ᱨᱚᱦᱚᱭ ᱨᱮᱱᱟᱜ ᱵᱚᱱ ᱪᱮᱥᱴᱟᱭ ᱢᱟ ᱾ ᱚᱱᱟᱜᱮ ᱤᱧ ᱴᱷᱮᱱ ᱠᱷᱚᱱᱟᱜ ᱢᱮ ᱢᱮᱱᱫᱚ ᱾
ᱦᱳᱭ ᱦᱳᱭ ᱤᱧ ᱦᱚᱸ ᱱᱚᱣᱟ ᱠᱚᱧ ᱢᱮᱱᱟ ᱠᱷᱟᱱ ᱦᱮᱸᱥᱮ ᱾ ᱟᱞᱮ ᱥᱮᱫ ᱦᱚᱸ ᱱᱚᱝᱠᱟ ᱜᱮ ᱠᱚᱢ ᱵᱮᱥᱤ ᱠᱟᱹᱢᱤ ᱫᱚ ᱟᱨᱟᱢᱵᱚ ᱟᱠᱟᱱ ᱜᱮᱭᱟ ᱦᱟᱸᱜ ᱱᱚᱣᱟ ᱠᱚ ᱠᱟᱹᱢᱤᱭᱮᱫ ᱜᱮᱭᱟ ᱠᱚ ᱾ ᱥᱚᱨᱠᱟᱨ ᱛᱚᱨᱚᱯᱷ ᱠᱷᱚᱱ ᱦᱚᱸ ᱠᱟᱹᱢᱤ ᱪᱟᱞᱟᱜ ᱠᱟᱱ ᱜᱮᱭᱟ ᱾ ᱟᱫᱚ ᱱᱤᱡᱮ ᱠᱚᱦᱚᱸ ᱢᱤᱫ ᱵᱟᱨ ᱫᱚ ᱚᱱᱟ ᱠᱚᱨᱮ ᱡᱚᱯᱲᱟᱣ ᱦᱩᱭ ᱟᱠᱟᱱ ᱜᱮᱭᱟ ᱾ ᱦᱮᱸᱥᱮ ᱟᱫᱚ ᱚᱱᱟ ᱞᱮᱠᱟ ᱛᱮ ᱚᱱᱠᱟ ᱫᱟᱨᱮ ᱠᱚ ᱡᱟᱦᱟᱸ ᱠᱚᱨᱮ ᱮᱢᱚᱜ ᱦᱩᱭᱩᱜᱼᱟ ᱚᱱᱟ ᱥᱚᱵ ᱚᱱᱩᱥᱴᱷᱟᱱ ᱠᱚᱨᱮ ᱱᱤᱡᱮ ᱦᱚ ᱡᱚᱯᱲᱟᱣ ᱦᱩᱭ ᱟᱠᱟᱱᱟ ᱾ ᱵᱷᱟᱜᱮ ᱵᱩᱪᱷᱟᱹᱜ ᱠᱟᱱᱟ ᱱᱟᱝ ᱟᱯᱮ ᱥᱮᱫ ᱚᱱᱠᱟ ᱠᱟᱹᱢᱤ ᱠᱚ ᱟᱨᱟᱢᱵᱷᱚᱜ ᱠᱟᱱᱟ ᱥᱮ ᱚᱱᱠᱟ ᱫᱤᱥ ᱦᱩᱫᱤᱥ ᱠᱚ ᱮᱢ ᱪᱟᱞᱟ ᱟᱠᱚ ᱢᱟᱵᱚᱱ ᱡᱚᱛᱚ ᱦᱚᱲ ᱜᱮ, ᱚᱱᱟ ᱜᱮ ᱾
ᱦᱳᱭ ᱛᱟᱨᱯᱚᱨ ᱵᱚᱭᱦᱟ ᱛᱟᱦᱚᱞᱮ ᱦᱩᱞ ᱢᱟᱦᱟ ᱚᱱᱛᱮ ᱯᱮ ᱢᱟᱱᱟᱣ ᱜᱮᱭᱟ ᱥᱮ ᱵᱟᱝ?
ᱦᱳᱭ ᱟᱞᱮᱥᱮᱫ ᱫᱚ ᱦᱩᱞ ᱢᱟᱦᱟ ᱫᱚ ᱦᱟᱸᱜ ᱡᱟᱠ ᱡᱚᱢᱚᱠ ᱜᱮ ᱦᱩᱭᱩᱜ ᱜᱮᱭᱟ ᱟᱨ ᱱᱚᱛᱮ ᱢᱟᱠᱷᱟᱱ ᱟᱛᱳ ᱟᱛᱳ ᱠᱚ ᱢᱟᱱᱟᱣ ᱟᱠᱚ ᱚᱠᱟ ᱠᱚᱨᱮ ᱫᱚ ᱚᱱᱠᱟ ᱦᱚᱸ ᱧᱮᱞ ᱠᱟᱱᱟ ᱠᱞᱟᱵᱽ ᱠᱚᱨᱮ ᱦᱚᱸᱠᱚ ᱢᱟᱱᱟᱣ ᱜᱮᱭᱟ ᱠᱚ ᱥᱮ ᱟᱹᱰᱤ ᱡᱟᱸᱠ ᱡᱚᱢᱚᱠ ᱜᱮ ᱦᱩᱭᱩᱜᱼᱟ ᱟᱯᱮ ᱠᱚᱨᱮ ᱚᱱᱟ ᱠᱚᱨᱮ ᱫᱚ ᱪᱮᱫᱠᱟ?
ᱦᱳᱭ ᱱᱚᱛᱮ ᱦᱚᱸᱠᱚ ᱢᱟᱱᱟᱣ ᱜᱮᱭᱟ ᱵᱚᱭᱦᱟ ᱚᱱᱠᱟ ᱜᱮ ᱡᱮ ᱡᱟᱠ ᱡᱚᱢᱚᱱ ᱜᱮᱠᱚ ᱢᱟᱱᱟᱣ ᱜᱮᱭᱟ᱾ ᱮᱱᱠᱷᱟᱱ ᱢᱟ ᱛᱟᱦᱚᱞᱮ ᱦᱚᱭᱟ ᱦᱩᱞ ᱢᱟᱦᱟ ᱪᱮᱫ ᱚᱠᱟᱞᱮᱠᱟ ᱪᱮᱫ ᱞᱮᱠᱟ ᱯᱮ ᱢᱟᱱᱟᱣᱟ ᱠᱟᱹᱴᱤᱡ? ᱠᱷᱟᱴᱚ ᱢᱟᱪᱷᱟ ᱛᱮ ᱞᱟᱹᱭ ᱥᱚᱫᱚᱨ ᱢᱮ ᱠᱟᱹᱴᱤᱡ
ᱦᱳᱭ ᱟᱫᱚ ᱟᱞᱮ ᱥᱮᱫ ᱫᱚ ᱦᱩᱞ ᱫᱚ ᱢᱚᱱᱮ ᱞᱟᱹᱭ ᱠᱮᱫ ᱞᱮᱠᱟ ᱟᱛᱚ ᱟᱛᱚ ᱦᱩᱭᱩᱜ ᱠᱟᱱᱟ ᱟᱫᱚ ᱤᱧ ᱡᱟᱦᱟᱸᱧ ᱧᱮᱞ ᱠᱟᱫᱟ ᱤᱧ ᱯᱟᱦᱴᱟ ᱠᱷᱚᱱ ᱱᱚᱝᱠᱟ ᱜᱮᱧ ᱞᱟᱹᱭ ᱞᱮᱠᱷᱟᱱ ᱟᱫᱚ ᱟᱞᱮ ᱥᱮᱫ ᱫᱚ ᱱᱚᱝᱠᱟ ᱯᱳᱭᱞᱳ ᱫᱚ ᱱᱚᱝᱠᱟᱜ ᱠᱟᱱᱟ ᱡᱚᱛᱚ ᱦᱚᱲ ᱠᱚ ᱠᱮᱞᱟᱵᱽ ᱥᱮ ᱟᱛᱳ ᱨᱮᱱ ᱦᱚᱲ ᱢᱤᱫᱴᱮᱱ ᱠᱚ ᱡᱟᱣᱨᱟᱜ ᱛᱟᱞᱮᱭᱟᱠᱚ ᱚᱱᱟ ᱤᱫᱤ ᱜᱟᱞᱢᱟᱨᱟᱜ ᱟᱠᱚ ᱚᱱᱟ ᱵᱟᱨᱮ ᱛᱮᱜᱮ ᱪᱮᱫ ᱠᱚᱵᱚᱱ ᱢᱟᱱᱟᱣᱟ ᱵᱚᱱ ᱥᱮ ᱪᱮᱫ ᱠᱚᱵᱚᱱ ᱪᱤᱠᱟᱹᱭᱟ ᱩᱞ ᱢᱟᱦᱟ ᱨᱮ ᱚᱱᱟ ᱠᱚ ᱵᱟᱲᱟᱭ ᱞᱟᱹᱜᱤᱫ ᱛᱮ ᱚᱱᱟ ᱢᱤᱫᱴᱤᱱ ᱟᱛᱳ ᱫᱩᱲᱩᱵ ᱟᱠᱚ ᱢᱤᱫ ᱫᱤᱱ ᱦᱤᱞᱳᱜ ᱢᱤᱫ ᱫᱤᱱ ᱜᱟᱞᱢᱟᱨᱟᱣ ᱟᱠᱚ ᱫᱤ ᱡᱮ ᱦᱤᱞᱚᱜ ᱦᱩᱞ ᱢᱟᱣᱟ ᱚᱱᱟ ᱥᱮ ᱦᱤᱞᱳᱜ ᱚᱸᱰᱮ ᱠᱚ ᱥᱮᱛᱟᱜ ᱥᱮᱛᱟᱜ ᱠᱚ ᱪᱟᱞᱟᱜ ᱟᱠᱚ ᱛᱩᱯᱩ ᱯᱷᱟᱨᱪᱟ ᱵᱟᱲᱟ ᱠᱟᱛᱮᱫ ᱦᱮᱸᱥᱮ ᱟᱨ ᱤᱱᱟᱹ ᱦᱤᱞᱳᱜ ᱢᱤᱫᱴᱮᱱ ᱪᱤᱨ ᱛᱟᱦᱮᱸᱱᱟ ᱩᱱᱝᱠᱤᱱᱟᱜ ᱦᱩᱞ ᱨᱮᱱᱟᱜ ᱦᱩᱞ ᱜᱟᱹᱨᱭᱟᱹ ᱨᱮᱱᱟᱜ ᱪᱤᱨ ᱛᱟᱦᱮᱱᱟ ᱢᱮᱱᱠᱷᱟᱱ ᱥᱮ ᱯᱳᱭᱞᱳ ᱛᱮᱫᱚ ᱦᱟᱸᱜ ᱚᱱᱟ ᱫᱟᱜ ᱠᱚ ᱨᱟᱠᱟᱵ ᱟᱹᱜᱩᱭᱟ ᱠᱚ ᱥᱟᱜᱩᱱ ᱫᱟᱜ ᱡᱟᱦᱟᱸ ᱵᱚᱱ ᱞᱟᱹᱭᱟ ᱥᱟᱜᱩᱞ ᱴᱷᱤᱞᱤ ᱛᱟᱠᱚ ᱫᱤᱯᱤᱞ ᱟᱹᱜᱩᱭᱟᱠᱚ ᱥᱮ ᱛᱩᱢᱫᱟᱜ ᱴᱟᱢᱟᱠ ᱟᱛᱮ ᱚᱱᱟ ᱠᱚᱫᱚ ᱠᱚ ᱫᱟᱨᱟᱢ ᱟᱹᱜᱩᱭᱟᱠᱚ ᱟᱛᱳ ᱨᱮᱱ ᱦᱚᱲ ᱡᱚᱛᱚ ᱚᱱᱟ ᱥᱟᱶ ᱥᱟᱶ ᱛᱮᱠᱚ ᱪᱟᱞᱟᱜ ᱟᱠᱚ ᱚᱠᱟ ᱦᱮᱡ ᱛᱚᱨᱟ ᱠᱚ ᱚᱱᱠᱟᱜ ᱜᱮ ᱚᱱᱟ ᱡᱟᱦᱟᱸ ᱨᱮᱫᱚ ᱡᱟᱦᱟᱸ ᱛᱷᱟᱱ ᱨᱮᱠᱚ ᱯᱩᱡᱟᱹ ᱯᱟᱥᱟᱭᱟ ᱚᱸᱰᱮ ᱥᱮᱨᱚᱜ ᱛᱮ ᱚᱸᱰᱮ ᱵᱚᱸᱜᱟ ᱵᱩᱨᱩ ᱠᱚ ᱠᱚᱨᱟᱣ ᱟᱠᱚ ᱠᱷᱟᱱ ᱟᱯᱮ ᱥᱮᱫ ᱫᱚ ᱚᱠᱟ ᱞᱮᱠᱟ ᱦᱟᱸᱜ ᱱᱚᱣᱟ ᱠᱚᱫᱚ?
ᱟᱞᱮ ᱥᱮᱫ ᱢᱟ ᱠᱟᱹᱴᱤᱡ ᱮ ᱱᱟᱣᱟᱱᱟᱜ ᱜᱮ ᱡᱟᱦᱟᱸ ᱫᱚ ᱦᱩᱭᱩᱜ ᱠᱟᱱᱟ ᱡᱟᱦᱟᱸ ᱫᱚ ᱦᱩᱭᱩᱜ ᱠᱟᱱᱟ ᱦᱩᱞ ᱢᱟᱦᱟ ᱫᱚ ᱞᱟᱦᱟᱛᱮ ᱠᱷᱚᱱ ᱜᱮ ᱤᱱᱠᱟ ᱤᱭᱟᱹ ᱛᱟᱦᱮᱱᱟ ᱢᱟᱱᱮ ᱮ ᱢᱤᱴᱤᱝ ᱡᱟᱦᱟᱱᱟᱜ ᱜᱮ ᱠᱚᱨᱟᱣ ᱛᱟᱦᱮᱱᱟ ᱞᱟᱦᱟ ᱠᱷᱚᱱ ᱜᱮ ᱚᱱᱟ ᱛᱟᱭᱚᱢ ᱦᱩᱭᱩᱜ ᱠᱟᱱᱟ ᱡᱟᱦᱟᱸ ᱫᱚ ᱦᱩᱭᱩᱜ ᱠᱟᱱᱟ ᱥᱤᱫᱩ ᱠᱟᱱᱩᱣᱟᱜ ᱢᱩᱨᱛᱤ ᱨᱮ ᱦᱩᱭᱩᱜ ᱠᱟᱱᱟ ᱫᱟᱜ ᱛᱮᱠᱚ ᱟᱹᱨᱩᱵ ᱯᱷᱟᱨᱪᱟ ᱠᱤᱱᱟ ᱡᱟᱦᱟᱸ ᱫᱚ ᱚ ᱚᱱᱟ ᱫᱟᱜ ᱛᱮ ᱟᱹᱨᱩᱵ ᱯᱷᱟᱨᱪᱟ ᱠᱟᱛᱮ ᱩᱱᱠᱤᱱᱟᱜ ᱢᱩᱨᱛᱤ ᱨᱮ ᱚᱱᱟ ᱢᱟᱞᱟ ᱠᱚ ᱟᱨᱟᱣᱟ ᱚᱱᱟ ᱛᱟᱭᱚᱢ ᱦᱩᱭᱩᱜ ᱠᱟᱱᱟ ᱡᱟᱦᱟᱸ ᱫᱚ ᱮ ᱮᱫ ᱰᱟᱦᱟᱨ ᱛᱟᱲᱟᱢ ᱠᱟᱹᱢᱤ ᱠᱚ ᱮᱦᱚᱵᱟ ᱚᱱᱟ ᱦᱩᱞ ᱫᱤᱵᱚᱥ ᱵᱟᱠᱷᱨᱟ ᱛᱮ ᱮ ᱚᱱᱟ ᱛᱟᱭᱚᱢ ᱦᱩᱭᱩᱜ ᱠᱟᱱᱟ ᱡᱟᱦᱟ ᱫᱚ ᱱᱮᱣᱛᱟ ᱯᱟᱲᱟ ᱠᱚᱠᱚ ᱛᱟᱦᱮᱱᱟ ᱩᱱᱠᱩ ᱱᱟᱱᱟ ᱦᱩᱱᱟᱹᱨ ᱡᱟᱦᱟᱸ ᱫᱚ ᱫᱟᱢᱟᱱ ᱫᱟᱢᱟᱱ ᱠᱟᱛᱷᱟ ᱢᱮᱱᱟᱜᱼᱟ ᱩᱱᱠᱩ ᱠᱚ ᱛᱷᱩᱛᱤᱭᱟ ᱚᱱᱟ ᱛᱟᱭᱚᱢ ᱦᱩᱭᱩᱜ ᱠᱟᱱᱟ ᱮ ᱮ ᱚᱱᱚᱲᱦᱮᱫ ᱯᱨᱟᱣ ᱛᱟᱦᱮᱱᱟ ᱚᱱᱟ ᱛᱟᱭᱚᱢ ᱦᱩᱭᱩᱜ ᱠᱟᱱᱟ ᱡᱟᱦᱟᱸ ᱫᱚ ᱟ ᱪᱷᱚᱵᱤ ᱟᱠᱟ ᱡᱟᱦᱟᱸ ᱫᱚᱠᱚ ᱞᱟᱹᱭᱟᱜ ᱠᱟᱱᱟ ᱚᱱᱟ ᱠᱚ ᱛᱟᱦᱮᱱᱟ ᱚᱱᱟ ᱠᱚ ᱛᱟᱭᱚᱢ ᱡᱟᱦᱟᱸᱭ ᱪᱷᱚᱵᱤ ᱟᱠᱟᱣᱟᱱ ᱨᱮ ᱯᱷᱟᱥᱴ ᱥᱮᱠᱮᱱᱰ ᱥᱮ ᱯᱟᱹᱭᱞᱟᱹ ᱫᱚᱥᱟᱨ ᱛᱷᱟᱨ ᱛᱮᱥᱟᱨ ᱛᱷᱟᱨ ᱠᱚ ᱦᱟᱢᱮᱴᱟ ᱩᱱᱠᱩ ᱦᱳᱭᱳᱜ ᱠᱟᱱᱟ ᱥᱤᱨᱯᱟᱹ ᱠᱚ ᱮᱢᱟ ᱠᱚᱣᱟ᱾ ᱟᱨ ᱚᱱᱟ ᱛᱟᱭᱚᱢ ᱦᱩᱭᱩᱜ ᱠᱟᱱᱟ ᱡᱟᱦᱟᱸ ᱫᱚ ᱦᱩᱞ ᱢᱟᱦᱟ ᱤᱫᱤ ᱠᱟᱛᱮᱜ ᱡᱟᱦᱟᱸ ᱫᱚ ᱢᱟᱭᱴᱚᱠ ᱚ ᱚᱱᱟ ᱦᱩᱭ ᱛᱟᱭᱚᱢ ᱫᱚ ᱚᱱᱟ ᱚᱱᱠᱟ ᱠᱟᱛᱮᱜ ᱜᱮ ᱟᱞᱮ ᱥᱮᱫ ᱢᱟ ᱦᱩᱞ ᱢᱟᱦᱟ ᱫᱚᱠᱚ ᱢᱟᱱᱟᱣ ᱜᱮᱭᱟ ᱚᱱᱛᱮ ᱢᱟ
ᱟᱪᱪᱷᱟ ᱟᱪᱪᱷᱟ ᱟᱹᱰᱤ ᱱᱟᱯᱟᱭ ᱮᱢ ᱞᱟᱹᱭ ᱠᱮᱫ ᱛᱟᱞᱟᱝᱼᱟ, ᱟᱞᱮ ᱥᱮᱫ ᱦᱚᱸ ᱚᱱᱠᱟ ᱜᱮᱠᱚ ᱢᱟᱱᱟᱣ ᱜᱮᱭᱟ ᱠᱚ᱾ ᱟᱫᱚ ᱠᱷᱟᱱ ᱟᱨ ᱱᱚᱝᱠᱟ ᱮᱱᱛᱮ ᱤᱧᱟᱹᱜ ᱢᱚᱱᱮᱼᱼ ᱛᱤᱧ ᱢᱮᱱᱟ ᱡᱮ ᱚᱱᱟ ᱠᱚ ᱥᱟᱶ ᱥᱟᱶᱛᱮ ᱱᱚᱝᱠᱟ ᱵᱚᱱ ᱢᱟᱱᱟᱣ ᱢᱟ ᱡᱮ ᱦᱮᱛᱩ ᱤᱱᱟᱹ ᱦᱤᱞᱳᱜ ᱫᱚ ᱟᱵᱚᱱᱟᱜᱼᱼ ᱦᱩᱞ ᱢᱟᱦᱟ ᱠᱟᱱᱟ ᱥᱮ ᱟᱵᱚ ᱨᱮᱱ ᱡᱟᱦᱟᱸᱼᱼ ᱥᱤᱫᱩ ᱠᱟᱹᱱᱩ ᱛᱤᱠᱤᱱ ᱪᱟᱸᱫᱽ ᱵᱷᱚᱭᱨᱚᱵ ᱛᱮᱠᱚ ᱯᱷᱩᱞᱳ ᱡᱷᱟᱱᱚ ᱛᱮᱠᱚ ᱠᱚᱼᱼ ᱚᱱᱮ ᱠᱚ ᱵᱚᱸᱜᱟ ᱛᱟᱞᱟ ᱟᱠᱟᱱ ᱛᱟᱵᱚᱱᱟ ᱩᱱᱠᱩ ᱩᱭᱦᱟᱹᱨ ᱵᱟᱠᱷᱨᱟ ᱛᱮᱼᱼ ᱚᱱᱟ ᱜᱟᱞᱚᱪ ᱜᱟᱞᱢᱟᱨᱟᱣ ᱦᱩᱭᱩᱜ ᱢᱟ ᱡᱟᱦᱟᱸᱭ ᱠᱚ ᱵᱟᱲᱟᱭ ᱛᱟᱵᱚᱱᱟ ᱠᱚ ᱚᱱᱟ ᱠᱚ ᱤᱫᱤ ᱠᱟᱛᱮ ᱨᱚᱲ ᱢᱟᱠᱚ᱾ ᱥᱚ ᱟᱵᱚ ᱠᱚ ᱟᱹᱛᱩ ᱦᱚᱲ ᱠᱚ ᱛᱟᱞᱟᱨᱮ ᱥᱮ ᱫᱤᱥᱚᱢ ᱦᱚᱲᱟᱜ ᱠᱟᱛᱷᱟ ᱚᱱᱟ ᱠᱚᱼᱼ ᱜᱚᱴᱟᱭ ᱢᱟᱠᱚ ᱥᱮ ᱩᱱᱠᱩ ᱠᱚ ᱨᱚᱲ ᱢᱟᱠᱚ ᱚᱱᱟ ᱠᱚ ᱤᱫᱤ ᱠᱟᱛᱮᱫ ᱵᱟᱲᱟᱭ ᱦᱚᱪᱚ ᱵᱚᱱ ᱢᱟᱠᱚ᱾ ᱟᱨ ᱠᱟᱹᱴᱤᱡ ᱠᱚ ᱢᱟᱹᱭ ᱵᱟᱹᱵᱩ ᱛᱟᱠᱚ ᱡᱚᱛᱚ ᱦᱚᱲ ᱠᱚ ᱚᱱᱟ ᱤᱫᱤ ᱠᱟᱛᱮᱫ ᱠᱚ ᱵᱟᱲᱟᱭ ᱪᱚ ᱠᱚᱢᱟ ᱞᱟᱹᱭ ᱟᱠᱚ ᱢᱟᱠᱚ᱾ ᱡᱮ ᱱᱚᱣᱟ ᱫᱚ ᱱᱚᱣᱟ ᱠᱷᱟᱹᱛᱤᱨ ᱵᱚᱱ ᱢᱟᱱᱟᱣ ᱫᱟ ᱛᱮᱦᱮᱧᱟᱜ ᱫᱤᱱ ᱫᱚ᱾ ᱥᱮ ᱚᱱᱟ ᱠᱚ ᱞᱟᱹᱭ ᱠᱟᱛᱮ ᱩᱱᱠᱩ ᱡᱟᱛᱮ ᱵᱩᱡᱷᱟᱹᱣ ᱫᱟᱲᱮᱭᱟᱜ ᱢᱟᱠᱚ ᱚᱱᱟᱜᱮ ᱦᱟᱸᱜ᱾
ᱟᱹᱰᱤ ᱵᱮᱥᱮᱢ ᱞᱟᱹᱭ ᱟᱠᱟᱫᱟ ᱵᱚᱭᱦᱟ᱾ ᱦᱳᱭ ᱱᱚᱝᱠᱟ ᱜᱮ ᱞᱟᱹᱠᱛᱤ ᱠᱟᱱᱟ ᱫᱤᱥᱚᱢ ᱯᱟᱲᱟ ᱠᱚᱨᱮ ᱡᱟᱦᱟᱸ ᱫᱚᱼᱼ ᱢᱟᱹᱭ ᱵᱟᱹᱵᱩ ᱛᱟᱠᱚ ᱠᱟᱹᱴᱤᱡ ᱠᱟᱹᱴᱤᱡ ᱢᱟᱹᱭ ᱟᱹᱵᱩ ᱛᱟᱠᱚ᱾ ᱩᱱᱩ ᱪᱮᱫ ᱞᱮᱠᱟ ᱵᱚᱱ ᱥᱮᱲᱟ ᱟᱠᱚᱣᱟ ᱚᱱᱠᱟ ᱜᱮᱠᱚ ᱪᱟᱞᱟᱜᱼᱟ ᱛᱚ ᱱᱤᱭᱟᱹ ᱢᱟ ᱞᱟᱹᱠᱛᱤ ᱠᱟᱱ ᱜᱮᱭᱟ᱾ ᱛᱟᱦᱟᱞᱮ ᱵᱚᱭᱦᱟ ᱫᱟᱬᱟ ᱵᱟᱲᱟ ᱠᱚᱫᱚ ᱪᱟᱞᱟᱜ ᱦᱩᱭᱩᱜ ᱜᱮᱭᱟ ᱥᱮ ᱵᱟᱝ?
ᱦᱳᱭ ᱪᱟᱞᱟᱣ ᱫᱚ ᱪᱟᱞᱟᱣ ᱵᱟᱲᱟ ᱦᱩᱭᱩᱜ ᱠᱟᱱ ᱜᱮᱭᱟ ᱟᱹᱰᱤ ᱜᱟᱱ ᱡᱟᱭᱜᱟ ᱠᱚᱨᱮ ᱜᱮ᱾ ᱢᱮᱱᱟᱜ ᱟᱠᱟᱫ ᱜᱮᱭᱟ ᱚᱱᱠᱟᱱ ᱡᱟᱭᱜᱟ ᱠᱚᱫᱚ ᱦᱟᱸᱜ ᱪᱟᱞᱟᱣ ᱵᱟᱲᱟ ᱦᱩᱭ ᱟᱠᱟᱱ ᱨᱮᱦᱚᱸᱼᱼ ᱠᱷᱩᱵ ᱥᱟᱺᱜᱤᱧ ᱫᱚ ᱵᱟᱝ ᱪᱟᱞᱟᱣ ᱦᱩᱭ ᱠᱟᱱᱟ ᱾ ᱮᱱ ᱨᱮᱦᱚᱸ ᱞᱩᱜᱩ ᱵᱩᱨᱩ ᱫᱚ ᱢᱤᱫ ᱫᱷᱟᱣ ᱜᱟᱱ ᱪᱟᱞᱟᱣ ᱵᱟᱲᱟ ᱦᱩᱭ ᱠᱟᱱᱟ ᱦᱟᱸᱜ ᱟᱨ ᱠᱤᱪᱷᱩᱼᱼ ᱜᱟᱱ ᱡᱟᱭᱜᱟ ᱯᱟᱛᱟ ᱠᱚᱠᱚ ᱞᱟᱹᱭᱮᱫ ᱠᱟᱱᱟ ᱚᱱᱟ ᱠᱚᱨᱮ ᱦᱚᱸ ᱪᱟᱞᱟᱣ ᱵᱟᱲᱟ ᱦᱩᱭ ᱠᱟᱱᱟ᱾ ᱟᱫᱚ ᱟᱢᱜᱮ ᱚᱠᱟ ᱠᱚᱨᱮ ᱪᱮᱫ ᱞᱮᱠᱟ ᱛᱤᱱᱟᱹᱜ ᱥᱟᱺᱜᱤᱧ ᱚᱠᱟ ᱠᱚᱨᱮᱢ ᱫᱟᱲᱟ ᱵᱟᱲᱟᱼᱼ
ᱦᱳᱭ ᱤᱧ ᱦᱚ ᱦᱩᱧ ᱪᱟᱞᱟᱣᱼᱼ ᱠᱚᱱᱳ ᱵᱚᱭᱦᱟ ᱤᱧᱦᱚᱸ ᱞᱩᱜᱩ ᱵᱩᱨᱩ ᱛᱟᱨᱯᱚᱨ ᱫᱩᱨᱜᱟᱯᱩᱨ ᱫᱤᱥᱚᱢ ᱢᱟᱜ ᱢᱚᱬᱮ ᱟᱭᱚ ᱟᱨᱦᱚᱸᱼᱼ ᱡᱟᱦᱟᱸ ᱫᱚ ᱦᱩᱭᱩᱜ ᱠᱟᱱᱟ ᱯᱟ ᱯᱟᱴᱟ ᱵᱤᱸᱫᱷᱟᱹ ᱚᱱᱟ ᱠᱚ ᱪᱟᱞᱟᱣ ᱵᱟᱲᱟ ᱦᱩᱭ ᱟᱠᱟᱱᱟ ᱛᱟᱦᱚᱞᱮ ᱱᱤᱭᱟᱹᱼᱼ ᱫᱟᱬᱟᱱ ᱪᱟᱞᱟᱣ ᱟᱠᱟᱱᱟ ᱡᱮᱦᱮᱛᱩᱢ ᱞᱟᱹᱭᱮ ᱫᱟ ᱛᱟᱦᱚᱞᱮ ᱚᱱᱼᱼ ᱫᱟᱬᱟ ᱵᱟᱲᱟ ᱠᱟᱛᱮᱫ ᱡᱮ ᱚᱱᱟ ᱠᱚ ᱡᱟᱭᱜᱟ ᱪᱮᱫ ᱞᱮᱠᱟᱢ ᱧᱮᱞ ᱠᱮᱫᱟ ᱥᱮ ᱪᱮᱫ ᱞᱮᱠᱟᱢ ᱟᱴᱠᱟᱨ ᱠᱮᱫᱟ? ᱠᱟᱹᱴᱤᱡ ᱮᱢ ᱞᱟᱹᱭᱟ ᱧᱮᱞ ᱠᱟᱛᱮᱜ ᱪᱮᱫ ᱞᱮᱠᱟᱢ ᱵᱩᱡᱷᱟᱹᱣ ᱠᱮᱫᱟ?
ᱞᱩᱜᱩᱵᱩᱨᱩ ᱨᱮᱱᱟᱜ ᱠᱟᱛᱷᱟ ᱞᱟᱹᱭᱟ ᱚᱸᱰᱮ ᱱᱟᱯᱟᱭ ᱜᱮ ᱵᱩᱡᱷᱟᱹᱣᱱᱟ ᱪᱮᱛᱟᱱ ᱠᱚ ᱡᱷᱟᱨᱱᱟ ᱡᱟᱸᱦᱟᱼᱼ ᱚᱱᱟ ᱧᱮᱞ ᱨᱮᱭᱟᱜ ᱡᱟᱸᱦᱟ ᱟᱱᱟᱹᱭᱠᱟᱹᱣ ᱚᱱᱟ ᱟᱹᱰᱤ ᱪᱮᱦᱨᱟ ᱵᱩᱡᱷᱟᱹᱜᱼᱟ᱾ ᱟᱨ ᱚᱸᱰᱮ ᱢᱟ ᱡᱟᱸᱦᱟ ᱜᱟᱹᱰᱤ ᱠᱚ ᱧᱮᱞᱮ ᱱᱟ ᱦᱟᱡᱟᱨ ᱦᱟᱡᱟᱨ ᱜᱟᱹᱲᱤ ᱯᱟᱥᱛᱮᱼᱼ ᱥᱮ ᱢᱟᱹᱨᱩᱛᱤ ᱛᱮ ᱜᱟᱹᱲᱤ ᱨᱮᱱᱟᱜ ᱞᱮᱛᱟᱲ ᱠᱟᱱᱟ ᱚᱸᱰᱮ ᱪᱟᱞᱟᱣ ᱨᱮᱱᱟᱜ ᱢᱟᱱᱮᱼᱼ ᱱᱩᱱᱟᱹᱜ ᱜᱮ ᱦᱚᱨ ᱠᱚ ᱮᱥᱮᱫ ᱮᱥᱮᱫ ᱛᱮ ᱪᱟᱞᱟᱜᱼᱟ ᱛᱟᱲᱟᱢ ᱦᱚᱸ ᱢᱩᱥᱠᱤᱞ ᱠᱚᱫᱚ ᱩᱱᱟᱹᱜ ᱜᱮ ᱵᱷᱤᱲ ᱜᱮᱭᱟ ᱱᱟᱹᱝ᱾ ᱛᱚ ᱟᱹᱰᱤ ᱢᱚᱸᱡᱽ ᱵᱩᱡᱷᱟᱹᱣ ᱱᱟ ᱟᱵᱚᱱᱟᱜ ᱚᱱᱟ ᱯᱩᱨᱟᱹᱱᱟ ᱡᱟᱭᱜᱟ ᱢᱮᱱᱛᱮ ᱠᱚ ᱞᱟᱹᱭᱟᱜ ᱠᱟᱱᱟ ᱠᱚ᱾ ᱥᱮ ᱢᱤᱫ ᱠᱟᱛᱷᱟ ᱛᱮ ᱦᱚᱸ ᱠᱚ ᱞᱟᱹᱭᱟᱜ ᱠᱟᱱᱟ᱾ ᱚᱸᱰᱮ ᱠᱚ ᱞᱟᱹᱭᱟᱠᱚ ᱟᱵᱚᱨᱮᱱ ᱞᱩᱜᱩ ᱵᱟᱵᱟ ᱞᱩᱜᱩ ᱟᱭᱳ ᱛᱟᱠᱤᱱ ᱛᱟᱦᱮᱸ ᱱᱟᱠᱤᱱ᱾ ᱦᱮᱸᱥᱮ ᱟᱹᱰᱤ ᱵᱮᱥ ᱟᱹᱰᱤ ᱢᱚᱡᱽ ᱵᱩᱡᱷᱟᱹᱣ ᱟᱠᱟᱱᱟ ᱪᱟᱞᱟᱣ ᱠᱟᱛᱮ᱾ ᱟᱨ ᱵᱷᱟᱜᱮ ᱵᱩᱡᱷᱟᱹᱣ ᱮᱱᱟ ᱦᱮᱸᱥᱮ ᱤᱱᱟᱹᱜᱮ ᱦᱟᱸᱜ᱾ ᱟᱨ ᱟᱢᱫᱚ ᱪᱮᱫ ᱠᱟᱢ ᱚᱠᱟ ᱠᱚᱨᱮᱢ ᱪᱟᱞᱟᱣ ᱠᱟᱱ ᱛᱟᱵᱚᱱᱟ?
ᱦᱳᱭ ᱵᱚᱭᱦᱟ ᱤᱧᱦᱚᱸ ᱞᱩᱜᱩ ᱵᱩᱨᱩ ᱯᱟᱴᱟᱵᱤᱸᱫᱟᱹ ᱱᱚᱣᱟ ᱠᱚᱨᱮ ᱜᱤᱧ ᱪᱟᱞᱟᱣ ᱠᱟᱱᱟ᱾ ᱪᱟᱞᱟᱣ ᱠᱟᱛᱮ ᱚᱸᱰᱮᱱᱟᱜ ᱡᱟᱸᱦᱟ ᱡᱷᱟᱨᱱᱟ ᱫᱟᱜ ᱡᱟᱦᱟᱸᱼᱼ ᱡᱟᱦᱟᱸ ᱫᱚ ᱫᱷᱚᱨᱚᱢ ᱥᱛᱷᱟᱱ ᱠᱟᱱ ᱛᱟᱵᱚᱱᱟ ᱟᱵᱚᱣᱟᱜ᱾ ᱟᱹᱰᱤ ᱟᱭᱢᱟ ᱥᱟᱸᱜᱮ ᱥᱟᱸᱜᱮ ᱦᱚᱲ ᱠᱚ ᱪᱟᱞᱟᱣ ᱟᱠᱟᱱᱟ ᱜᱟᱹᱰᱤ ᱛᱮ ᱢᱟᱨᱚᱛᱤ ᱛᱮ ᱵᱤᱵᱷᱤᱱᱱᱚ ᱨᱚᱠᱚᱢᱟᱜᱼᱼ ᱚᱱᱮ ᱡᱮ ᱵᱟᱥᱛᱮ ᱵᱤᱵᱷᱤᱱᱱᱚ ᱴᱩᱨᱤᱥᱴ ᱠᱚ ᱪᱟᱞᱟᱣ ᱟᱠᱟᱱᱟ᱾ ᱚᱸᱰᱮ ᱪᱟᱞᱟᱣ ᱠᱟᱛᱮᱜ ᱟᱹᱰᱤ ᱢᱚᱸᱡᱽ ᱜᱮ ᱟᱹᱭᱠᱟᱹᱣ ᱮᱱᱟ ᱡᱟᱦᱟᱸ ᱫᱚ ᱚᱸᱰᱮᱱᱟᱜ ᱡᱟᱦᱟᱸ ᱡᱷᱟᱨᱱᱟ ᱫᱟᱜ ᱚᱸᱰᱮᱱᱟᱜ ᱡᱟᱦᱟᱸ ᱵᱷᱤᱭᱩ ᱛᱟᱦᱮᱸ ᱠᱟᱱᱟ ᱟᱹᱰᱤ ᱢᱚᱸᱡᱽ ᱜᱮ᱾ ᱛᱟᱯᱚᱨ ᱚᱱᱟ ᱫᱷᱟᱨᱮ ᱯᱟ, ᱫᱷᱟᱨᱮ ᱫᱷᱟᱨᱮᱛᱮ ᱡᱟᱸᱦᱟ ᱫᱚ ᱦᱩᱭᱩᱜ ᱠᱟᱱᱟ ᱚᱱᱟ ᱡᱟᱸᱦᱟ ᱟᱹᱰᱤ ᱟᱭᱢᱟ ᱫᱚᱠᱟᱱ ᱜᱮ ᱛᱟᱸᱦᱮ ᱠᱟᱱᱟ ᱮᱱᱛᱮ ᱨᱮᱦᱚᱸ ᱡᱟᱸᱦᱟ ᱫᱚ ᱦᱩᱭᱩᱜ ᱠᱟᱱᱟ ᱚᱱᱟ ᱟᱸᱜᱥᱟᱨ ᱜᱮ ᱟᱸᱜᱥᱟᱨ ᱫᱚᱠᱟᱱ ᱠᱚ ᱟᱨ ᱱᱟᱱᱟ ᱦᱩᱱᱟ. ᱨ ᱫᱚᱠᱟᱱ ᱠᱚ ᱛᱟᱦᱮᱸ ᱠᱟᱱᱟ ᱩᱱᱟᱹᱜ ᱫᱚ ᱢᱚᱱᱮ ᱵᱟᱹᱱᱩᱜ ᱯᱮ ᱥᱮᱨᱢᱟ ᱞᱟᱦᱟ ᱢᱟᱲᱟᱝ ᱪᱟᱞᱟᱣ ᱦᱩᱭᱞᱮᱱᱟ ᱾ ᱟᱫᱚ ᱡᱟᱦᱟᱸ ᱫᱚ ᱯᱟᱴᱟᱵᱤᱸᱫᱟᱹ ᱪᱟᱞᱟᱣ ᱦᱩᱭ ᱞᱮᱱᱟ ᱚᱱᱟ ᱫᱚ ᱦᱩᱭᱩᱜ ᱠᱟᱱᱟ ᱚᱸᱰᱮ ᱢᱟ ᱟᱹᱰᱤ ᱨᱟᱹᱥᱠᱟᱹ ᱧᱚᱜ ᱤᱭᱟᱹ ᱵᱩᱡᱷᱟᱹᱭᱟᱢ ᱚᱸᱰᱮ ᱪᱟᱞᱟᱣ ᱠᱟᱛᱮ, ᱟᱨ ᱚᱸᱰᱮ ᱫᱚ ᱦᱩᱭᱩᱜ ᱠᱟᱱᱟ ᱯᱚᱨᱚᱵᱽ ᱠᱚ ᱱᱟᱱᱟ ᱦᱩᱱᱟᱹᱨ ᱯᱚᱨᱚᱵᱽ ᱛᱟᱯᱚᱨ ᱫᱟᱸᱥᱟᱭ ᱮᱱᱮᱡ ᱥᱟᱯ ᱯᱟ ᱮᱱᱮᱡ ᱵᱤᱵᱷᱤᱱᱱᱚ ᱨᱚᱠᱚᱢ ᱦᱮᱯᱮᱨᱟᱣ ᱛᱟᱦᱮᱸ ᱠᱟᱱᱟ᱾ ᱚᱱᱟᱛᱟᱭᱚᱢ ᱱᱟᱱᱟ ᱦᱩᱱᱟᱹᱨ ᱯᱚᱛᱚᱵ ᱟᱨ ᱯᱩᱛᱷᱤ ᱨᱮᱱᱟᱜ ᱮᱸ ᱫᱚᱠᱟᱱ ᱛᱟᱦᱮᱸ ᱠᱟᱱᱟ᱾ ᱟᱨᱦᱚ ᱟᱭᱢᱟ ᱱᱟᱱᱟ ᱦᱩᱱᱟᱹᱨ ᱡᱟᱦᱟ ᱫᱚ ᱛᱩᱢᱫᱟᱜ ᱴᱟᱢᱟᱠ ᱠᱷᱚᱱ ᱮᱦᱚᱵ ᱠᱟᱛᱮᱫ ᱥᱮ ᱥᱟᱱᱛᱟᱲᱟᱜ ᱡᱟᱦᱟᱸ ᱡᱟᱦᱟᱸ ᱥᱚᱨᱚᱢᱡᱟᱢ ᱛᱟᱦᱮᱸ ᱫᱚᱨᱠᱟᱨ ᱡᱷᱚᱛᱚ ᱜᱮ ᱚᱸᱰᱮ ᱢᱟ ᱯᱟᱴᱟᱵᱤᱸᱫᱟᱹ ᱨᱮ ᱧᱟᱢᱚᱜ ᱜᱮᱭᱟ᱾ ᱚᱱᱟ ᱚᱱᱟ ᱡᱟᱭᱜᱟ ᱠᱚ ᱪᱟᱞᱟᱣ ᱠᱟᱛᱮᱜ ᱟᱹᱰᱤ ᱵᱮᱥ ᱟᱴᱠᱟᱨ ᱟᱹᱰᱤ ᱢᱚᱸᱡᱽ ᱜᱮ ᱟᱴᱠᱟᱨ ᱦᱩᱭᱱᱟ᱾
ᱦᱳᱭ ᱦᱳᱭ ᱠᱷᱟᱱ ᱟᱹᱞᱤᱧ ᱦᱚᱸ ᱚᱱᱠᱟ ᱜᱮᱞᱤᱧ ᱪᱟᱞᱟᱣ ᱠᱟᱱᱟᱞᱤᱧ᱾ ᱥᱮ ᱵᱮᱥ ᱵᱩᱡᱷᱟᱹᱣᱱᱟ ᱚᱱᱟ ᱠᱚᱨᱮ ᱪᱟᱞᱟᱣ ᱠᱟᱛᱮᱫ ᱯᱩᱛᱷᱤ ᱯᱚᱛᱚᱵ ᱠᱚ ᱧᱮᱞ ᱠᱟᱛᱮᱫ᱾ ᱟᱵᱚᱱᱟᱜ ᱥᱟᱱᱛᱟᱲᱟᱜ ᱡᱟᱸᱦᱟ ᱛᱤᱱᱟᱹᱜ ᱥᱟᱯᱟᱵ ᱢᱮᱱᱟᱜᱼᱟ ᱡᱷᱚᱛᱚᱢ ᱚᱰᱮ ᱧᱟᱢᱚᱜ ᱠᱟᱱᱟ ᱱᱟᱜ᱾ ᱥᱮ ᱚᱱᱟ ᱠᱚ ᱢᱤᱫ ᱵᱟᱨ ᱫᱚ ᱠᱤᱨᱤᱧ ᱫᱚᱦᱚᱸ ᱦᱳᱭᱳᱜ ᱠᱟᱱ ᱜᱮᱭᱟ ᱥᱮ ᱡᱮᱦᱩᱛᱩ ᱥᱟᱶᱛᱟ ᱨᱮᱭᱟᱜ ᱡᱤᱱᱤᱥ ᱠᱟᱱᱟ᱾ ᱥᱮ ᱤᱱᱟᱹᱛᱮ ᱠᱤᱨᱤᱧ ᱦᱚᱸ ᱞᱟᱹᱠᱛᱤ ᱠᱟᱱᱟ ᱤᱱᱟᱹ ᱠᱟᱛᱮ ᱜᱮ ᱠᱷᱟᱢᱟᱜ-
ᱟᱹᱰᱤ ᱵᱮᱥᱮᱢ ᱞᱟᱹᱭ ᱟᱠᱟᱫ ᱛᱟᱞᱟᱝᱟ ᱵᱚᱭᱦᱟ ᱴᱷᱤᱠ ᱦᱮᱱᱟᱜ ᱢᱟ ᱛᱟᱦᱚᱞᱮ ᱵᱚᱭᱦᱟ ᱱᱤᱝᱠᱟᱹ ᱜᱮ᱾
ᱦᱳᱭ ᱛᱚᱵᱮ᱾
ᱦᱳᱭ᱾